ᱦᱮᱞᱳ! ᱜᱚᱨᱠᱮ ᱟᱸᱡᱚᱢᱚᱜ ᱠᱟᱱᱟ?
ᱦᱮᱸ ᱜᱚᱝᱠᱮ ᱡᱚᱦᱟᱨ ᱜᱮ, ᱟᱸᱡᱚᱢ ᱧᱟᱢ ᱫᱟ ᱛᱚ ᱨᱚᱲ ᱠᱚ?
ᱦᱮᱸ ᱦᱮᱸ ᱜᱚᱝᱠᱮ ᱟᱸᱡᱚᱢᱚᱜ ᱠᱟᱱᱟ ᱾
ᱦᱮᱞᱳ ᱜᱚᱝᱠᱮ
ᱛᱟᱦᱚᱞᱮ ᱜᱚᱝᱠᱮ ᱦᱮᱸ ᱜᱚᱝᱠᱮ ᱛᱟᱦᱚᱞᱮ ᱱᱤᱛ ᱫᱚ ᱪᱮᱫ ᱵᱤᱱ ᱪᱤᱠᱟᱹ ᱵᱟᱲᱟᱭᱮᱫᱟ?
ᱚ ᱪᱤᱠᱟᱹ ᱫᱚ ᱠᱷᱟᱱ ᱦᱟᱸᱜ ᱟᱞᱤᱧ ᱫᱚ ᱦᱚᱜᱼᱚᱭ ᱫᱩᱲᱩᱵ ᱵᱟᱲᱟ ᱠᱟᱱᱟᱞᱤᱧ ᱾ ᱟᱨ ᱟᱵᱮᱱ ᱦᱚᱸ ᱵᱟᱝᱵᱮᱱ ᱯᱷᱳᱱ ᱵᱟᱲᱟᱭᱮᱫᱟ ᱟᱫᱚ ᱟᱞᱤᱧ ᱦᱚᱸᱞᱤᱧ ᱢᱚᱱᱮ ᱢᱚᱱᱮ ᱛᱮᱞᱤᱧ ᱞᱟᱹᱭ ᱮᱫᱟ ᱦᱟᱯᱮ ᱛᱟᱞᱮ ᱠᱟᱹᱴᱤᱡ ᱞᱤᱧ ᱯᱷᱳᱱᱟᱭ ᱞᱮᱜᱮ ᱾
ᱟᱪᱪᱷᱟ ᱦᱳᱭ ᱦᱳᱭ ᱜᱚᱝᱠᱮ ᱟᱹᱞᱤᱧ ᱦᱚᱸ ᱚᱝᱠᱟ ᱦᱟᱸᱜ ᱚᱠᱛᱚ ᱠᱚ ᱦᱚᱸ ᱵᱟᱹᱞᱤᱧ ᱧᱟᱢ ᱜᱚᱫ ᱮᱜᱼᱟ ᱦᱟᱸᱜ ᱾ ᱠᱚᱞ ᱨᱮᱱᱟᱜ ᱦᱚᱸ ᱾
ᱮᱠᱫᱚᱢ ᱮᱠᱫᱚᱢ ᱾
ᱦᱮᱸ ᱜᱚᱝᱠᱮ ᱦᱚᱸᱜᱼᱚᱭ ᱪᱟᱥ ᱠᱟᱹᱢᱤ ᱥᱮᱫ ᱜᱮ ᱦᱟᱸᱜ ᱵᱚᱲᱦᱮ ᱨᱮ ᱢᱮᱱᱟᱜ ᱞᱤᱧᱟᱹ ᱾ ᱟᱨ ᱠᱚᱴᱟ ᱞᱤᱧ ᱞᱟᱜᱟᱜᱼᱟ ᱦᱟᱸᱜ ᱨᱚᱦᱚᱭ ᱯᱩᱨᱟᱹᱣ ᱠᱟᱛᱮ ᱦᱟᱸᱜ ᱾
ᱮᱠᱫᱚᱢ ᱮᱠᱫᱚᱢ ᱾ ᱟᱨ ᱪᱟᱥ ᱠᱟᱹᱢᱤ ᱠᱚᱦᱚᱸ ᱵᱟᱝ ᱵᱮᱱ ᱪᱟᱥ ᱠᱟᱹᱢᱤ ᱞᱮᱠᱷᱟᱱ ᱫᱚ ᱦᱟᱯᱮᱱ ᱫᱤᱱ ᱦᱟᱸᱜ ᱪᱮᱫ ᱵᱮᱱ ᱡᱚᱢᱟ ᱦᱮᱸ ᱥᱮ ᱪᱮᱫ?
ᱦᱳᱭ ᱦᱳᱭ ᱜᱚᱝᱠᱮ ᱜᱮᱭᱟ ᱡᱩᱫᱤ ᱵᱟᱵᱚ ᱪᱟᱥᱵᱟᱥ ᱞᱮᱠᱷᱟᱱ ᱪᱮᱫ ᱠᱚᱵᱚ ᱡᱚᱢᱟ ᱵᱟᱝ ᱟᱵᱚ ᱢᱟ ᱨᱮᱸᱜᱮᱡ ᱦᱚ ᱚᱲᱟᱜ ᱦᱚᱲ ᱠᱟᱱᱟ ᱵᱚ ᱾
ᱢᱤᱫᱴᱟᱝ ᱾ ᱟᱨ ᱟᱵᱚᱣᱟᱜ ᱫᱚ ᱠᱷᱱᱟᱜ ᱱᱚᱜᱼᱚᱭ ᱱᱤᱭᱟᱹ ᱥᱤᱡᱤᱱ ᱫᱚ ᱦᱩᱭᱩᱜ ᱠᱟᱱ ᱛᱟᱵᱚᱱᱟ ᱪᱟᱥᱵᱟᱥ ᱡᱩᱫᱤ ᱢᱚᱡᱽ ᱛᱮᱵᱚᱱ ᱠᱚᱨᱟᱣᱟ ᱛᱟᱦᱚᱞᱮ ᱠᱷᱟᱱ ᱦᱚᱸᱜᱼᱚᱭ ᱞᱟᱹᱭ ᱜᱟᱱᱚᱜᱼᱟ ᱦᱟᱸᱜᱢ ᱢᱤᱫ ᱵᱚᱪᱷᱚᱨ ᱫᱚ ᱥᱮ ᱪᱟᱣᱞᱮ ᱠᱚᱨᱮᱱᱟᱜ ᱥᱮ ᱚᱱᱠᱟᱱᱟᱜ ᱫᱟᱜ ᱢᱲᱤ ᱠᱚᱨᱮᱱᱟᱜ ᱫᱚ ᱚᱵᱷᱟᱵᱽ ᱫᱚᱚ ᱵᱟᱝ ᱦᱩᱭᱩᱜ ᱛᱟᱵᱚᱱᱟ ᱾
ᱦᱩᱸ ᱦᱩᱸ ᱾
ᱮᱠᱫᱚᱢ ᱛᱚ ᱜᱚᱢᱠᱮ ᱛᱮᱦᱤᱧᱟᱜ ᱜᱟᱯᱟᱞᱢᱟᱨᱟᱣ ᱫᱚ ᱦᱩᱭᱩᱜ ᱠᱟᱱ ᱛᱟᱞᱟᱝᱼᱟ ᱟᱸᱫᱷᱟ ᱯᱟᱹᱛᱭᱟᱹᱣ ᱤᱫᱤ ᱠᱟᱛᱮᱫ ᱾
ᱮᱠᱫᱚᱢ ᱱᱚᱜᱼᱚᱭ ᱡᱮ ᱟᱵᱚ ᱱᱤᱛᱚᱜ ᱦᱚᱸ ᱾ ᱟᱸᱫᱷᱟᱯᱟᱹᱛᱭᱟᱹᱣ ᱨᱮᱜᱮ ᱢᱮᱱᱟᱜ ᱵᱚᱱᱟ ᱡᱟᱦᱟᱸ ᱡᱤᱱᱤᱥ ᱫᱚ ᱵᱟᱝᱵᱚᱱ ᱧᱮᱞ ᱠᱟᱫᱟ ᱾ ᱥᱮ ᱦᱟᱯᱮᱫ ᱾ ᱦᱟᱯᱮᱱ ᱫᱤᱱ ᱨᱮᱦᱚᱸ ᱧᱮᱞᱚᱜᱼᱟ ᱡᱮ ᱱᱚᱣᱟ ᱟᱸᱫᱷᱟ ᱯᱟᱹᱛᱭᱟᱹᱣ ᱫᱚᱦ ᱪᱟᱞᱟᱣ ᱤᱫᱤᱜ ᱜᱮᱭᱟ ᱾ ᱥᱮ ᱵᱚᱱᱫᱚᱜᱼᱟ ᱦᱚᱜᱼ ᱱᱟ ᱠᱚ ᱠᱟᱹᱴᱤᱡ ᱞᱟᱝ ᱛᱩᱞᱟᱹᱡᱚᱠᱷᱟᱭᱟ ᱟᱨᱞᱟᱟᱝ ᱜᱟᱯᱟᱞ ᱢᱟᱨᱟᱣᱟ ᱾ ᱦᱮᱸ ᱥᱮ ᱪᱮᱫ ᱜᱚᱝᱠ?
ᱦᱳᱭ ᱦᱳᱭ ᱦᱳᱭ ᱜᱚᱢᱠᱮ ᱮᱠᱫᱚᱢ ᱟ ᱜᱚᱢᱠᱮ ᱟᱢᱜᱮ ᱦᱩᱭᱩᱭ ᱛᱟᱞᱟᱝ ᱢᱮ ᱟᱢ ᱥᱮᱫ ᱠᱷᱚᱱ ᱜᱮ ᱮᱨᱚᱜ ᱛᱟᱞᱟᱝ ᱢᱮ ᱾
ᱮᱠᱫᱚᱢ ᱮᱠᱫᱚᱢ ᱾ ᱛᱚ ᱯᱳᱭᱞᱳ ᱨᱮᱞᱤᱧ ᱞᱟᱹᱭᱟ ᱡᱮ ᱦᱚᱜᱼᱚᱭ ᱡᱮ ᱟᱵᱚ ᱯᱟᱹᱦᱤᱞ ᱠᱷᱚᱱ ᱠᱚ ᱞᱟᱹᱭ ᱟᱹᱜᱩ ᱟᱠᱟᱫ ᱵᱚᱱᱟ ᱾ ᱟᱨ ᱟᱵᱚ ᱡᱚᱠᱷᱚᱱ ᱠᱟᱹᱴᱤᱡ ᱩᱢᱮᱨ ᱨᱮᱵᱚᱱ ᱛᱟᱦᱮᱸ ᱠᱟᱱᱟ ᱩᱱ ᱦᱚᱸᱠᱚ ᱞᱟᱹᱭ ᱟᱠᱟᱫ ᱵᱚᱱᱟ ᱾ ᱡᱮ, ᱵᱟᱝᱢᱟ ᱟᱵᱚ ᱥᱚᱢᱟᱡᱽ ᱨᱮ, ᱟᱭᱢᱟ ᱨᱚᱠᱚᱢᱟᱜ ᱼᱼ ᱚᱱᱠᱟᱱᱟᱜ ᱟᱸᱫᱷᱟ ᱯᱟᱹᱛᱭᱟᱹᱣ ᱡᱤᱱᱤᱥ ᱢᱮᱱᱟᱜᱼᱟ। ᱡᱟᱦᱟᱸ ᱫᱚ ᱦᱩᱭᱩᱜ ᱠᱟᱱᱟ ᱰᱟᱹᱱ, ᱵᱷᱩᱛ, ᱪᱩᱲᱤᱱ ᱠᱚ। ᱦᱟᱱᱟ ᱯᱟᱹᱦᱤᱞ ᱫᱚᱠᱚ ᱛᱟᱦᱮᱸ ᱠᱟᱱᱟ। ᱟᱨ ᱥᱟᱶ ᱥᱟᱶᱛᱮ ᱱᱤᱛᱚᱜ ᱦᱚᱸ ᱱᱚᱜᱼᱚᱭ ᱢᱮᱱᱟᱜ ᱠᱚ ᱜᱮᱭᱟ। ᱛᱤᱱᱟᱹᱜ ᱜᱟᱱ ᱥᱟᱹᱨᱤ ᱟᱨ ᱛᱤᱱᱟᱹᱜ ᱜᱟᱱ ᱦᱟᱸᱜ ᱮᱲᱮ ᱜᱮᱭᱟ? ᱟᱵᱮᱱᱟᱜ ᱢᱚᱛᱟᱢᱚᱛ ᱛᱮ ᱼᱼ ᱠᱟᱹᱴᱤᱡ ᱵᱮᱱ ᱞᱟᱹᱭ ᱟᱸᱡᱚᱢ ᱟᱹᱞᱤᱧ ᱠᱷᱟᱱ ᱫᱚ ᱟᱹᱰᱤ ᱜᱮ ᱱᱟᱯᱟᱭ ᱠᱚᱜᱼᱟ।
ᱟᱪᱪᱷᱟ ᱟᱪᱪᱷᱟᱮᱸ ᱦᱩᱸ ᱦᱩᱸ। ᱦᱮᱸ ᱜᱚᱝᱠᱮ ᱱᱚᱜᱼᱚᱭ ᱡᱟᱦᱟᱸ ᱫᱚ ᱟᱸᱫᱷᱟ ᱯᱟᱹᱛᱭᱟᱹᱣ ᱫᱚ, ᱥᱟᱹᱨᱤ ᱜᱮ ᱥᱟᱹᱨᱤ ᱜᱮ ᱟᱵᱚ ᱼᱼ ᱚᱱᱠᱟ ᱟᱵᱚ ᱥᱟᱶᱛᱟ ᱨᱮ ᱥᱮ ᱼᱼ ᱥᱟᱱᱛᱟᱲ ᱥᱟᱶᱛᱟ ᱨᱮ ᱱᱚᱝᱠᱟ ᱟᱹᱰᱤᱜᱮ ᱚᱱᱠᱟ ᱧᱮᱞᱚᱜ ᱠᱟᱱᱟ ᱵᱟᱹᱲᱛᱤ ᱠᱟᱭᱛᱮ ᱟᱸᱫᱷᱟ ᱯᱟᱹᱛᱭᱟᱹᱣ। ᱥᱮ ᱟᱸᱫᱷᱟ ᱯᱟᱹᱛᱭᱟᱹᱣ ᱨᱮ ᱜᱮ ᱟᱹᱰᱤ ᱟᱵᱚ ᱢᱟᱹᱱᱢᱤ ᱼᱼ ᱦᱟᱸᱜ ᱡᱮ ᱢᱮᱱᱟᱜ ᱟᱠᱟᱫ ᱵᱚᱱᱟ। ᱦᱮᱸ ᱵᱟᱝ?
ᱮᱠᱫᱚᱢ ᱮᱠᱫᱚᱢ।
ᱛᱟᱦᱚᱞᱮ ᱜᱚᱝᱠᱮ ᱦᱟᱸᱜ ᱟᱨ ᱱᱚᱜᱼᱚᱭ ᱟᱸᱫᱷᱟ ᱯᱟᱹᱛᱭᱟᱹᱣ ᱤᱫᱤ ᱠᱟᱛᱮᱫ ᱫᱚ ᱡᱟᱦᱟᱸ ᱞᱟᱹᱭ ᱜᱟᱱᱚᱜᱼᱟ ᱦᱟᱸᱜ। ᱚᱱᱠᱟ ᱦᱮᱸ। ᱟᱸᱫᱷᱟ ᱯᱟᱹᱛᱭᱟᱹᱣ ᱫᱚ ᱱᱚᱠᱟ ᱪᱮᱫ ᱞᱮᱠᱟ ᱞᱟᱹᱭ ᱜᱟᱱᱚᱜᱼᱟ, ᱡᱩᱫᱤ ᱱᱚᱜᱼᱚᱝᱠᱟ ᱥᱟᱵᱽ ᱵᱤᱱ ᱡᱩᱫᱤ ᱵᱷᱟᱹᱜᱮᱭᱟᱜ ᱢᱮᱱᱟᱜ ᱼᱼ ᱠᱷᱟᱱ ᱵᱟᱹᱲᱤᱡᱟᱜ ᱦᱚᱸ ᱢᱮᱱᱟᱜᱼᱟ। ᱦᱮᱸ ᱵᱟᱝ?
ᱮᱠᱫᱚᱢ ᱮᱠᱫᱚᱢ ᱜᱚᱢᱠᱮ ᱱᱚᱣᱟ ᱢᱟ ᱠᱟᱛᱷᱟ ᱨᱮᱜᱮ ᱢᱮᱱᱟᱜᱼᱟ। ᱥᱩᱠᱷ ᱛᱟᱦᱮᱱ ᱠᱷᱟᱱ ᱫᱚ ᱫᱩᱠᱷ ᱦᱚᱸ ᱛᱟᱦᱮᱱ ᱜᱮᱭᱟ।
ᱦᱮᱸ ᱦᱮᱸ। ᱚᱱᱟ ᱛᱮᱜᱮ ᱟᱹᱞᱤᱧ ᱦᱚᱞᱤᱧ ᱞᱟᱹᱭᱟ ᱠᱟᱛᱷᱟ ᱫᱚ ᱦᱟᱸᱜ ᱡᱟᱦᱟᱸ ᱫᱚ ᱼᱼ ᱡᱩᱫᱤ ᱵᱷᱟᱜᱤ ᱵᱚᱸᱜᱟ ᱢᱮᱱᱟᱜ ᱠᱚ ᱠᱷᱟᱱ ᱵᱟᱹᱲᱤᱡ ᱵᱚᱸᱜᱟ ᱦᱚᱸ ᱚᱱᱠᱟ ᱠᱚ ᱛᱟᱦᱮᱱ ᱜᱮᱭᱟ ᱦᱮᱸ ᱵᱟᱝ? ᱟᱫᱚ ᱦᱟᱸᱜ ᱱᱚᱝᱠᱟ ᱜᱚᱢᱠᱮ ᱟᱹᱞᱤᱧ ᱢᱟ ᱚᱱᱠᱟ ᱢᱟ ᱛᱚ ᱚᱱᱟ ᱛᱮᱜᱮ ᱦᱟᱸᱜ ᱯᱟᱹᱛᱭᱟᱹᱣ ᱫᱚᱞᱤᱧ ᱯᱟᱹᱛᱭᱟᱹᱣᱟᱜ ᱜᱮᱭᱟ ᱵᱟᱝ ᱫᱚ ᱵᱟᱝ ᱪᱮᱫᱟᱜ ᱵᱟᱝ ᱵᱷᱟᱜᱮᱭᱟᱜ ᱡᱩᱫᱤ ᱛᱟᱦᱮᱱᱟ ᱵᱟᱹᱲᱤᱡᱟᱜ ᱦᱚᱸ ᱛᱟᱦᱮᱱᱟ ᱾ ᱯᱟᱹᱛᱭᱟᱹᱣ ᱫᱚ ᱛᱟᱦᱮᱱ ᱫᱚᱨᱠᱟᱨ ᱜᱮ। ᱟᱭᱢᱟ
ᱦᱳᱭ ᱦᱳᱭ ᱾
ᱚᱱᱠᱟ ᱫᱚᱢᱮ ᱠᱚ ᱵᱚᱛᱚᱨᱚᱜ-ᱟ ᱡᱮ ᱱᱚᱝᱠᱟ ᱜᱮ ᱦᱮᱱᱟᱜ ᱠᱚᱣᱟ ᱢᱮᱱᱛᱮ ᱾
ᱮᱠᱫᱚᱢ ᱮᱠᱫᱚᱢ ᱾ ᱟᱪᱪᱷᱟ ᱜᱚᱝᱠᱮ ᱟᱵᱮᱱ ᱫᱚ ᱠᱟᱹᱴᱤᱡ ᱤᱭᱟᱹ ᱥᱟᱺᱜᱤᱧ ᱧᱚᱜ ᱠᱷᱚᱱ ᱵᱮᱱ ᱨᱚᱲᱮᱜ ᱠᱟᱱᱟ ᱠᱤ?
ᱵᱟᱝ ᱵᱟᱝ ᱜᱚᱝᱠᱮ, ᱪᱮᱫᱟᱜ ᱵᱟᱝ ᱟᱸᱡᱚᱢᱚᱜ ᱠᱟᱱ ᱛᱮ?
ᱦᱮᱸ ᱟᱸᱡᱚᱢ ᱫᱚ ᱟᱸᱡᱚᱢ ᱧᱟᱢᱚᱜ ᱠᱟᱱᱟ᱾ ᱟᱫᱚ ᱟᱵᱮᱱᱟᱜ ᱨᱚᱲ ᱠᱟᱹᱴᱤᱡ ᱥᱟᱺᱜᱤᱧ ᱧᱚᱜ ᱠᱷᱚᱱ ᱠᱟᱹᱴᱤᱡ ᱵᱮᱱ ᱨᱚᱲᱮᱫ ᱠᱟᱱ ᱞᱮᱠᱟ ᱟᱸᱡᱚᱢᱚᱜ ᱠᱟᱱᱟ ᱾
ᱟᱪᱪᱷᱟ ᱟᱪᱪᱷᱟ ᱾ ᱦᱳᱭ ᱜᱚᱝᱠᱮ ᱛᱟᱦᱟᱞᱮ ᱚᱦᱚᱸᱜ ᱠᱟᱹᱴᱤᱡ ᱚᱱᱠᱟ ᱛᱚᱵᱮ ᱱᱮᱴᱣᱟᱨᱠ ᱠᱚ ᱯᱨᱚᱵᱞᱮᱢᱚᱜ ᱠᱟᱱᱟ ᱡᱟᱹᱱᱤᱡ ᱦᱳᱭ ᱛᱚ ᱾
ᱦᱳᱭ ᱦᱳᱭ ᱦᱳᱭ ᱚᱱᱟ ᱦᱚᱸ ᱦᱩᱭ ᱫᱟᱲᱮᱭᱟᱜ-ᱟ ᱾ ᱛᱚ ᱛᱟᱦᱟᱞᱮ ᱞᱟᱦᱟ ᱥᱮᱱ ᱜᱮᱞᱟᱝ ᱞᱟᱦᱟ ᱤᱫᱤ ᱞᱮᱱ ᱜᱮ ᱾
ᱦᱳᱭ ᱦᱳᱭ ᱜᱚᱝᱠᱮ ᱮᱠᱫᱚᱢ ᱾
ᱛᱚ ᱱᱚᱜ-ᱚᱭ ᱵᱮᱱ ᱞᱟᱹᱭ ᱠᱮᱫ ᱞᱮᱠᱟ ᱜᱮ ᱟᱵᱚ ᱥᱚᱢᱟᱡᱽ ᱨᱮᱢᱟ ᱵᱷᱟᱹᱜᱤᱭᱟᱜ ᱵᱚᱸᱜᱟ ᱢᱮᱱᱟᱜ ᱠᱚ ᱦᱟᱜ ᱥᱟᱶ ᱥᱟᱶᱛᱮ ᱵᱟᱹᱲᱤᱡ ᱵᱚᱸᱜᱟ ᱦᱚᱸ ᱢᱮᱱᱟᱜ ᱠᱚᱜᱮᱭᱟ ᱢᱮᱱᱠᱷᱟᱱ ᱚᱱᱟ ᱫᱚ ᱟᱵᱚᱣᱟᱜ ᱢᱮᱫ ᱨᱮᱫᱚ ᱱᱤᱛ ᱦᱚᱸ ᱚᱱᱠᱟ ᱫᱚ ᱟᱹᱣᱨᱤ ᱯᱟᱲᱟᱜ-ᱟ ᱾
ᱦᱳᱭ ᱦᱳᱭ ᱜᱚᱝᱠᱮ ᱾
ᱵᱟᱠᱚ ᱵᱮᱥᱚᱜ-ᱟ ᱩᱱ ᱥᱚᱢᱚᱭ ᱚᱱᱠᱟ ᱜᱩᱨᱩ ᱵᱟᱵᱟ ᱠᱚ ᱥᱮ ᱡᱟᱦᱟᱸᱭ ᱫᱚ ᱦᱩᱭᱩᱜ ᱠᱟᱱᱟ ᱠᱚ ᱚᱡᱷᱟ ᱠᱚᱴᱷᱮᱱ ᱪᱟᱞᱟᱜ-ᱟ ᱾ ᱡᱷᱟᱲ ᱯᱷᱩᱸᱠ ᱠᱟᱛᱮᱫ ᱩᱱᱠᱩ ᱠᱚᱠᱚ ᱞᱟᱹᱭ ᱟᱠᱚ ᱜᱮᱭᱟ ᱡᱮ ᱱᱚᱝᱠᱟᱱ ᱱᱚᱝᱠᱟᱱ ᱵᱟᱹᱲᱤᱡ ᱵᱚᱸᱜᱟ ᱠᱚ ᱟᱵᱮᱱ ᱴᱷᱮᱱ ᱪᱟᱯᱟᱲ‌ ᱢᱮᱱᱟᱭᱟ ᱾ ᱟᱪᱪᱷᱟ ᱱᱚᱣᱟ ᱫᱚ ᱠᱤ ᱛᱤᱱᱟᱹᱜ ᱜᱟᱱ ᱜᱮ ᱥᱟᱹᱨᱤᱭᱟ ᱛᱤᱱᱟᱹᱜ ᱜᱟᱱ ᱮᱲᱮᱭᱟ ᱾ ᱚᱱᱟ ᱛᱚ ᱟᱹᱞᱤᱧ ᱦᱚᱸ ᱵᱟᱹᱞᱤᱧ ᱵᱟᱲᱟᱭᱟ ᱛᱚ ᱟᱵᱤᱱᱟᱜ ᱡᱩᱫᱤ ᱚᱱᱠᱟᱱᱟᱜ ᱵᱟᱲᱟᱭ ᱢᱮᱱᱟᱜ ᱠᱷᱟᱱ ᱠᱟᱹᱴᱤᱡ ᱵᱮᱱ ᱞᱟᱹᱭ ᱞᱮᱠᱷᱟᱱ ᱫᱚ ᱟᱹᱰᱤ ᱱᱟᱯᱟᱭ‌ ᱠᱚᱜ-ᱟ ᱛᱚ ᱾
ᱟᱪᱪᱷᱟ ᱟᱪᱪᱷᱟ ᱾ ᱦᱳᱭ ᱦᱳᱭ ᱦᱮᱸ ᱜᱚᱝᱠᱮ ᱱᱚᱝᱠᱟ ᱥᱟᱹᱨᱤ ᱫᱚ ᱥᱟᱹᱨᱤ ᱜᱮ ᱩᱱ ᱥᱚᱢᱚᱭ ᱨᱮ ᱱᱚᱝᱠᱟ ᱧᱮᱞ ᱵᱟᱲᱟ ᱟᱠᱟᱫᱮᱭᱟ ᱪᱮᱫᱟᱜ ᱵᱟᱝ ᱩᱱ ᱥᱚᱢᱚᱭ ᱢᱟ ᱱᱚᱜ ᱱᱚᱝᱠᱟ ᱟᱵᱚ ᱨᱩᱣᱟᱹ ᱠᱚ ᱟᱡᱟᱨ ᱠᱚ ᱵᱮᱥᱚᱜ ᱞᱟᱹᱜᱤᱫ ᱛᱮ ᱛᱮᱜ ᱟᱵᱚᱣᱟᱜ ᱫᱚ ᱟᱭᱢᱟ ᱞᱮᱠᱟᱱ ᱨᱩᱣᱟᱹ ᱠᱚ ᱨᱳᱜᱽ ᱟᱡᱟᱨ ᱠᱚ ᱧᱮᱞ ᱧᱟᱢᱚᱜ ᱠᱟᱱᱟ ᱦᱮᱸ ᱵᱟᱝ ᱢᱮᱱᱠᱷᱟᱱ ᱱᱚᱣᱟ ᱠᱚᱨᱮᱱᱟᱜ ᱨᱟᱱ ᱠᱚᱫᱚ ᱵᱟᱝ ᱛᱟᱦᱮᱸ ᱠᱟᱱᱟ ᱦᱮᱸ ᱵᱟᱝ ᱾ ᱚᱱᱠᱟᱱᱟᱜ ᱨᱟᱱ ᱠᱩ ᱡᱩᱫᱤ ᱵᱟᱝ ᱛᱟᱦᱮᱸ ᱞᱮᱱᱠᱷᱟᱱ ᱚᱱᱟ ᱨᱳᱜᱽ ᱟᱡᱟᱨ ᱫᱚ ᱪᱤᱠᱟᱹᱛᱮ ᱵᱮᱥᱚᱜ ᱛᱟᱢᱟ? ᱟᱫᱚ ᱚᱱᱟᱛᱮᱢ ᱞᱟᱹᱭᱟ ᱡᱮ ᱤᱧ ᱫᱚ ᱟᱫᱚ ᱵᱟᱹᱧ ᱵᱮᱥᱚᱜ ᱠᱟᱱᱟ ᱦᱮᱸ ᱵᱟᱝ ᱟᱫᱚ ᱩᱱᱠᱷᱟᱱ ᱜᱮ ᱟᱫᱚ ᱠᱟ ᱟᱫᱚ ᱪᱟᱞᱟᱜ ᱟᱠᱚ ᱚᱡᱷᱟ ᱜᱚᱥᱮ ᱡᱷᱟᱲ ᱯᱷᱩᱰ ᱚᱲᱟᱜ ᱫᱚᱠᱚ ᱞᱟᱹᱭ ᱧᱮᱞ ᱦᱚᱪᱚ ᱠᱚᱣᱟ ᱱᱚᱝᱠᱟ᱾ ᱢᱮᱱᱠᱷᱟᱱ ᱥᱟᱹᱨᱤ ᱫᱚ ᱥᱟᱹᱨᱤ ᱜᱮ᱾ ᱡᱟᱦᱟᱸ ᱡᱩᱫᱤ ᱟᱢ ᱡᱩᱚᱫᱤ ᱱᱚᱰᱮ ᱱᱚᱝᱠᱟᱢ ᱨᱩᱣᱟᱹᱜ ᱠᱟᱱᱟ ᱡᱟᱦᱟᱸ ᱫᱚ ᱤᱧ ᱱᱚᱰᱮ ᱞᱟᱡ ᱦᱟᱥᱩ ᱦᱟᱹᱥᱩᱧ ᱠᱟᱱᱟ ᱡᱩᱫᱤ ᱞᱟᱡ ᱦᱥᱩ ᱡᱟᱭᱜᱟ ᱨᱮ ᱡᱩᱫᱤ ᱟᱢ ᱵᱚᱦᱚᱜ ᱦᱟᱹᱥᱩ ᱨᱟᱱᱮᱢ ᱡᱚᱢᱟ, ᱛᱟᱦᱚᱞᱮ ᱠᱷᱟᱱ ᱜᱚᱢᱠᱮ ᱟᱢ ᱠᱤ ᱢᱟᱱᱮ ᱞᱟᱡ ᱦᱥᱩ ᱵᱮᱥᱚᱜ ᱛᱟᱢᱟ᱾ ᱟᱫᱚ ᱵᱟᱝ ᱵᱮᱥ ᱞᱮᱱᱠᱷᱟᱱ ᱟᱫᱚᱢ ᱞᱟᱹᱭᱟ ᱡᱮ ᱨᱟᱱ ᱛᱮᱦᱚᱸ ᱵᱟᱹᱧ ᱵᱮᱥᱚᱜ ᱠᱟᱱᱟ᱾ ᱟᱫᱚ ᱩᱱᱚᱱᱠᱷᱟᱱ ᱜᱮ ᱚᱡᱷᱟ ᱚᱲᱟᱜ᱾ ᱦᱮᱸ ᱵᱟᱝ᱾ ᱢᱮᱱᱠᱷᱟᱱ ᱠᱤᱪᱷᱩ ᱠᱤᱪᱷ ᱪᱷᱩ ᱱᱚᱝᱠᱟ ᱡᱟᱱ ᱡᱚ ᱠᱚᱫᱚ ᱢᱮᱱᱟᱜ ᱠᱚᱣᱟ ᱞᱟᱹᱭ ᱜᱟᱱᱚᱜ-ᱟ᱾ ᱡᱟᱦᱟᱸ ᱫᱚ ᱯᱚᱭᱥᱟ ᱩᱱᱠᱩ ᱦᱚᱸ ᱯᱚᱭᱥᱟ ᱠᱟᱢᱟᱣ ᱞᱟᱹᱜᱤᱫ ᱥᱮ ᱯᱚᱭᱥᱟ ᱤᱱᱠᱟᱢ ᱞᱟᱹᱜᱤᱫ ᱜᱮ ᱚᱱᱠᱟᱱ ᱨᱮ ᱠᱚ ᱫᱩᱲᱩᱵ ᱟᱠᱟᱱᱟ ᱵᱟᱝ᱾ ᱩᱱᱤ ᱦᱚᱸ ᱚᱱᱠᱟ ᱮᱲᱮ ᱠᱟᱛᱮ ᱵᱷᱩᱞᱟᱹᱣ ᱢᱮᱛᱮ ᱟᱫᱚ ᱱᱚᱝᱠᱟ ᱢᱮᱛᱟᱢᱟᱭ ᱡᱮ ᱱᱩᱱᱟᱹᱜ ᱜᱟᱱ ᱯᱚᱭᱥᱟ ᱠᱚ ᱞᱟᱜᱟᱜᱼᱟ ᱦᱳ᱾ ᱢᱤᱫᱴᱟᱝ ᱥᱤᱢ ᱥᱟᱺᱰᱤ ᱞᱟᱜᱟᱜᱼᱟ᱾ ᱛᱟᱦᱚᱞᱮ ᱠᱷᱟᱱ ᱦᱮᱸᱵᱟᱝ᱾
ᱜᱚᱝᱠᱮ ᱱᱚᱣᱟ ᱠᱟᱛᱷᱟ ᱜᱮᱭᱟ᱾ ᱛᱩ ᱜᱚᱝᱠᱮ ᱟᱹᱞᱤᱧ ᱠᱟᱴᱤᱡᱞᱤᱧ ᱞᱟᱹᱭ ᱟᱹᱞᱤᱧ ᱦᱚᱞᱤᱧ ᱟᱸᱡᱚᱢ ᱵᱟᱲᱟᱣ ᱟᱠᱟᱫᱟ ᱡᱮ ᱠᱷᱟᱱ ᱨᱮᱱᱟᱜ ᱢᱟᱱᱥᱤᱠ ᱧᱩᱛᱩᱢ ᱛᱮ᱾ ᱥᱤᱢ ᱦᱟᱺᱰᱤ ᱥᱮ ᱚᱱᱠᱟᱱ ᱡᱟᱦᱟᱱᱤᱡ ᱢᱤᱫᱴᱤᱡ ᱡᱤᱭᱟᱹᱞᱤ ᱞᱟᱜᱟᱜ ᱠᱟᱱ ᱫᱚᱭ᱾ ᱟᱪᱪᱷᱟ ᱩᱱᱤ ᱮᱢ ᱠᱟᱛᱮᱫ ᱠᱤ ᱛᱤᱱᱟᱹᱜ ᱜᱟᱱ ᱱᱟᱯ ᱯᱟᱭᱚᱜ ᱠᱟᱱᱟ ᱠᱚ ᱟᱨ ᱛᱤᱱᱟᱹᱜ ᱜᱟᱱ ᱠᱚ ᱵᱟᱹᱲᱤᱡᱚᱜ ᱠᱟᱱᱟ᱾ ᱟᱵᱮᱱᱟᱜ ᱠᱤ ᱵᱟᱲᱟᱭ ᱢᱮᱱᱟᱜ-ᱟ ᱱᱚᱣᱟ ᱤᱫᱤ ᱠᱟᱛᱮ ᱦᱳ?
ᱤᱱᱠᱟᱹ ᱦᱟᱸᱜ ᱟᱹᱞᱤᱧ ᱦᱟᱸ ᱩᱱᱟᱹᱜ ᱫᱚ ᱦᱟᱸᱜ ᱵᱟᱲᱟᱭ ᱫᱚ ᱵᱟᱹᱱᱩᱜ-ᱟ᱾ ᱢᱮᱱᱠᱷᱟᱱ ᱱᱚᱝᱠᱟ ᱟᱹᱞᱤᱧ ᱦᱚᱸᱞᱤᱧ ᱧᱮᱞ ᱵᱟᱲᱟᱣ ᱟᱠᱟᱫ ᱠᱚᱣᱟ ᱡᱟᱦᱟᱸ ᱫᱚ ᱚᱱᱠᱟ ᱚᱝᱠᱟ ᱚᱱᱠᱟ ᱢᱟᱱᱥᱤᱠ ᱠᱚᱠᱚ ᱮᱢ ᱵᱟᱲᱟ ᱟᱠᱟᱫᱟ᱾ ᱚᱱᱠᱟ ᱠᱚᱠᱚ ᱞᱟᱹᱭ ᱵᱟᱲᱟᱭᱟ ᱡᱮ ᱟᱞᱮ ᱢᱟ ᱱᱚᱝᱠᱟ ᱠᱟᱭᱮᱞᱮ ᱞᱮ ᱵᱮᱥ ᱠᱟᱱᱟ᱾ ᱢᱮᱱᱠᱷᱟᱱ ᱜᱚᱢᱠᱮ ᱱᱚᱣᱟ‌ᱨᱮ ᱛᱤᱱᱟᱹᱜ ᱥᱟᱹᱨᱤᱭᱟᱜ ᱦᱟᱸᱜ ᱛᱤᱱᱟᱹᱜ ᱤᱭᱟᱹ ᱚᱱᱟ ᱫᱚ ᱦᱟᱸᱜ ᱟᱹᱞᱤᱧ ᱦᱚᱸ ᱢᱮᱫ ᱛᱮᱫᱚ ᱟᱹᱣᱨᱤ ᱞᱤᱧ ᱧᱮᱞᱟᱱᱟ ᱛᱚ᱾
ᱮᱠᱫᱚᱢ ᱮᱠᱫᱚᱢ ᱛᱟᱦᱚᱞᱮ ᱠᱷᱟᱱ ᱟᱹᱞᱤᱧ ᱦᱚᱸᱞᱤᱧ ᱞᱟᱹᱭᱮᱫᱼᱟ ᱡᱮ ᱟᱵᱚ ᱦᱚᱸ ᱵᱟᱵᱚᱱ ᱞᱟᱹᱭ ᱫᱟᱲᱮᱭᱟᱜ ᱠᱟᱱᱟ ᱚᱱᱟ ᱫᱚ ᱠᱷᱚᱱ ᱦᱟᱸᱜ ᱦᱳᱭ ᱦᱚᱸ ᱦᱩᱭ ᱫᱟᱲᱮᱜ-ᱟ ᱡᱮ ᱵᱷᱟᱹᱜᱤ ᱫᱚᱠᱚ ᱵᱷᱟᱹᱜᱤ ᱠᱟᱱ ᱜᱮᱭᱟ᱾ ᱚᱨᱫᱷᱮᱠ ᱠᱚᱫᱚ ᱟᱨ ᱚᱨᱫᱷᱮᱠ ᱠᱚᱫᱚ ᱠᱷᱟᱱ ᱦᱟᱸᱜ ᱚᱱᱠᱟᱱᱟᱜ ᱨᱳᱜᱽ ᱟᱡᱟᱨ ᱠᱷᱚᱱ ᱦᱚᱸ ᱵᱟᱝᱠᱚ ᱵᱟᱧᱪᱟᱣ ᱫᱟᱲᱮᱜ ᱠᱟᱱᱟ᱾ ᱦᱮᱸ ᱥᱮ ᱪᱮᱫ?
ᱦᱳᱭ ᱦᱳᱭ ᱜᱚᱢᱠᱮ ᱮᱠᱫᱚᱢ᱾
ᱛᱚ ᱟᱹᱞᱤᱧ ᱞᱤᱧ ᱞᱟᱹᱭᱟ ᱡᱮ ᱟᱸᱫᱷᱟ ᱯᱟᱹᱛᱭᱟᱹᱣ ᱡᱤᱱᱤᱥ ᱦᱚᱸ ᱵᱷᱟᱹᱜᱤ ᱜᱮᱭᱟ ᱡᱟᱦᱟᱸ ᱫᱚ ᱵᱟᱵᱚᱱ ᱧᱮᱞ ᱠᱟᱫᱟ᱾ ᱥᱮ ᱵᱟᱵᱚᱱ ᱵᱟᱲᱟᱭᱟ ᱚᱱᱠᱟᱱᱟᱜ ᱦᱚᱸ ᱯᱟᱹᱛᱭᱟᱹᱣ ᱞᱟᱹᱠᱛᱤ ᱠᱟᱱ ᱜᱮᱭᱟ᱾ ᱪᱮᱫᱟᱜ ᱵᱟᱝᱢᱟ ᱢᱟᱱᱣᱟ ᱡᱤᱭᱚᱱ ᱨᱮ ᱱᱚᱝᱠᱟᱱᱟᱜ ᱟᱸᱫᱷᱟᱯᱟᱹᱛᱭᱟᱹᱣ ᱡᱤᱱᱤᱥ ᱡᱩᱫᱤ ᱵᱟᱝ ᱛᱟᱦᱮᱱᱟ ᱛᱟᱦᱚᱞᱮ ᱟᱵᱮᱱ ᱧᱮᱞ ᱵᱮᱱ ᱡᱮ ᱦᱚᱜ-ᱚᱸᱭ ᱡᱮ ᱵᱚᱸᱜᱟ ᱵᱩᱨᱩᱭ ᱫᱟᱵᱚᱱ ᱟᱵᱚ᱾ ᱪᱤᱞᱤ ᱵᱚᱱ ᱵᱚᱸᱜᱟ ᱵᱩᱨᱩᱳᱣᱟᱭ ᱠᱟᱱᱟ? ᱥᱤᱨᱡᱚᱱᱤᱭᱟᱹ᱾
ᱦᱳᱭ ᱦᱩᱭ ᱦᱳᱭ ᱜᱚᱢᱠᱮ ᱦᱳᱭ ᱮᱠᱫᱚᱢ᱾
ᱥᱤᱨᱡᱚᱱᱤᱭᱟᱹᱭ ᱥᱤᱨᱡᱟᱹᱣ ᱟᱠᱟᱫ ᱵᱚᱱᱟᱭ᱾ ᱩᱱᱤ ᱫᱚᱠᱷᱟᱱ ᱟᱵᱚ ᱵᱚᱱ ᱧᱮᱧᱟᱢᱮ ᱠᱟᱱᱟ᱾ ᱵᱟᱝᱵᱚᱱ ᱧᱮᱧᱟᱢᱮ ᱠᱟᱱᱟ᱾ ᱚᱱᱠᱟᱜᱮ ᱥᱤᱨᱡᱚᱱᱤ ᱡᱚᱠᱷᱚᱱ ᱟᱵᱚ ᱵᱚᱱ ᱯᱩᱡᱟᱹᱟᱭ ᱠᱟᱱᱟ ᱾ ᱩᱱᱤ ᱦᱚᱸ ᱵᱟᱝᱵᱚᱱ ᱧᱮᱞᱧᱟᱢᱮ ᱠᱟᱱᱟ ᱛᱚ ᱱᱚᱜᱼᱚᱭ ᱡᱮ ᱡᱟᱦᱟᱸ ᱪᱤᱞᱤ ᱱᱚᱝᱠᱟᱱᱤᱡ ᱵᱟᱹᱲᱤᱡ ᱵᱚᱸᱜᱟ ᱥᱮ ᱟᱨ ᱵᱟᱝ ᱵᱮᱥ ᱵᱚᱸᱜᱟ ᱩᱱᱠᱩ ᱪᱮᱛᱟᱱ ᱨᱮᱦᱚᱸ ᱚᱱᱠᱟᱱᱟᱜ ᱯᱟᱹᱛᱭᱟᱹᱣ ᱫᱚ ᱛᱟᱦᱮᱱ ᱫᱚᱨᱠᱟᱨ᱾ ᱦᱮᱸ ᱥᱮ ᱵᱟᱝ?
ᱦᱳᱭ ᱜᱚᱢᱠᱮ ᱮᱠᱫᱚᱢ᱾ ᱟᱫᱚ ᱜᱚᱝᱠᱮ ᱦᱟᱸᱜ ᱱᱚᱝᱠᱟ ᱞᱟᱹᱭ ᱜᱟᱱᱚᱜ-ᱟ ᱫᱚ ᱥᱟᱹᱨᱤ ᱫᱚ ᱥᱟᱹᱨᱤ ᱜᱮ ᱱᱚᱝᱠᱟ ᱥᱤᱨᱡᱚᱱ ᱢᱟᱭ ᱥᱤᱨᱡᱚᱱ ᱠᱟᱜ ᱵᱚᱱᱟ, ᱥᱟᱱᱟᱢ ᱞᱮᱠᱟᱱ ᱢᱟᱹᱱᱢᱤ ᱜᱮ ᱡᱩᱫᱤ ᱵᱷᱟᱜᱮᱹᱭᱟᱜ ᱦᱚᱸᱭ ᱥᱤᱨᱡᱚᱱ ᱠᱟᱜ ᱠᱷᱟᱱ ᱚᱱᱠᱟ ᱵᱟᱹᱲᱤᱡᱟᱜ ᱦᱚᱸᱭ ᱥᱤᱨᱡᱚᱱ ᱟᱠᱟᱫᱟ ᱦᱮᱸ ᱵᱟᱝ? ᱚᱱᱟ ᱞᱮᱠᱟᱛᱮ ᱡᱟᱦᱟᱸ ᱫᱚ ᱡᱟᱦᱟᱸ ᱫᱚ ᱟᱵᱚ ᱢᱟᱵᱚ ᱚᱱᱠᱟ ᱵᱚ ᱢᱮᱱᱠᱷᱟᱱ ᱵᱚ ᱯᱟᱹᱛᱭᱟᱹᱣ ᱟᱜ ᱜᱮᱭᱟ ᱢᱮᱱᱠᱷᱟᱱ ᱚᱱᱠᱟ ᱟᱭᱢᱟ ᱞᱮᱠᱟᱱ ᱢᱮᱱᱟᱜ ᱠᱚᱣᱟ ᱡᱟᱦᱟᱸ ᱫᱚ ᱡᱟᱦᱟᱸᱭ ᱫᱚ ᱥᱟᱭᱮᱱᱥ ᱠᱚᱛᱮ ᱠᱚ ᱚᱞᱚᱜ ᱯᱟᱲᱦᱟᱜ ᱠᱟᱱᱟ ᱵᱟᱝ
ᱩᱱᱠᱩᱣᱟᱜ ᱠᱟᱛᱷᱟ ᱞᱮᱠᱟ ᱛᱮᱫᱚ ᱞᱟᱹᱭ ᱜᱟᱱᱚᱜᱼᱟ ᱡᱮ ᱱᱚᱝᱠᱟ ᱡᱮ ᱱᱚᱝᱠᱟ ᱟᱫᱚᱠᱚ ᱥᱮ ᱠᱚᱫᱚ ᱵᱟᱹᱱᱩᱜ ᱟᱠᱟᱫ ᱦᱮᱸ ᱵᱟᱝ ᱜᱚᱢᱠᱮ
ᱜᱚᱢᱠᱮ, ᱦᱮᱸ ᱜᱚᱢᱠᱮ ᱟᱞᱤᱧᱦᱚᱸ ᱚᱱᱟ ᱠᱟᱛᱷᱟ ᱢᱟᱞᱤᱧ ᱟᱸᱡᱚᱢ ᱞᱤᱧ ᱟᱸᱡᱚᱢ ᱠᱟᱫᱟ᱾ ᱟᱨ ᱵᱟᱝ ᱦᱟᱸᱜ ᱜᱤᱫᱽᱨᱟᱹ ᱠᱚᱴᱷᱮᱱ ᱞᱤᱧ ᱟᱸᱡᱚᱢ ᱟᱠᱟᱫᱟ ᱪᱮ ᱪᱚᱞᱚ ᱤᱧ ᱦᱚᱸᱧ ᱧᱮᱞᱮᱭᱟ ᱚᱠᱟ ᱞᱮᱠᱟᱱᱤᱡ ᱠᱟᱱᱟᱭ ᱤᱧ ᱦᱚᱸ ᱢᱤᱫ ᱫᱤᱱᱤᱧ ᱫᱩᱲᱩᱵ ᱠᱟᱛᱮᱜ ᱤᱧ ᱧᱮᱞ ᱞᱮᱜᱟᱭᱟ᱾ ᱱᱚᱝᱠᱟ ᱦᱚᱸ ᱟᱹᱞᱤᱧ ᱦᱚᱸ ᱛᱷᱩᱛᱤ ᱵᱟᱲᱟ ᱠᱚᱞᱤᱧ ᱟᱸᱡᱚᱢ ᱟᱠᱟᱫ ᱠᱚᱣᱟ᱾ ᱢᱮᱱᱠᱷᱟᱱ ᱟᱹᱞᱤᱧᱟᱜ ᱞᱟᱹᱭ ᱫᱚ ᱱᱚᱣᱟ ᱜᱮ ᱟᱸᱫᱷᱟ ᱯᱟᱹᱛᱭᱟᱹᱣ ᱡᱤᱱᱤᱥ ᱫᱚ ᱵᱷᱟᱜᱤ ᱜᱮᱭᱟ᱾ ᱟᱵᱚ ᱡᱮᱢᱚᱱ ᱥᱤᱨᱡᱚᱱᱤᱭᱟᱹ ᱵᱟᱵᱚᱱ ᱧᱮᱞ ᱠᱟᱫᱮᱭᱟ ᱚᱠᱟ ᱞᱮᱠᱟᱛᱮ ᱟᱵᱚᱭ ᱥᱤᱨᱡᱟᱹᱣ ᱟᱠᱟᱫ ᱵᱚᱱᱟᱭ᱾ ᱩᱱᱤ ᱡᱮ ᱩᱱᱟᱹᱜ ᱜᱟᱱ ᱢᱟᱹᱱᱢᱤ ᱥᱟᱶ ᱥᱟᱶᱛᱮ ᱚᱱᱟ ᱥᱟᱶ ᱥᱟᱶᱛᱮ ᱫᱩᱠ ᱦᱚᱸᱭ ᱮᱢ ᱟᱠᱟᱫ ᱵᱚᱱᱟᱭ ᱡᱚᱛᱚ ᱨᱚᱠᱚᱢᱟᱜ ᱜᱮ ᱮᱢ ᱟᱠᱟᱫ ᱵᱚᱱᱟᱭ ᱾ ᱟᱵᱚ ᱟᱸᱫᱷᱟ ᱯᱟᱹᱛᱭᱟᱹᱣ ᱡᱤᱱᱤᱥ ᱫᱚ ᱡᱩᱫᱤ ᱠᱟᱹᱴᱤᱡ ᱵᱚᱱ ᱥᱟᱦᱟᱭᱟ ᱛᱟᱦᱞᱮ ᱠᱷᱟᱱ ᱦᱟᱯᱮᱱ ᱫᱤᱱᱨᱮ ᱱᱟᱯᱟᱭ ᱰᱟᱦᱟᱨ ᱥᱮᱫ ᱟᱵᱚᱣᱟᱜ ᱯᱚᱠᱠᱷᱮ ᱦᱚᱸ ᱟᱹᱰᱤ ᱜᱮ ᱱᱟᱯᱟᱭᱚᱜᱼᱟ᱾
ᱮᱠᱫᱚᱢ, ᱢᱮᱱᱠᱷᱟᱱ ᱡᱮ ᱟᱸᱫᱷᱟ ᱯᱟᱹᱛᱭᱟᱹᱣ ᱫᱚ ᱩᱱᱟᱹᱜ ᱫᱚ ᱵᱟᱵᱚ ᱯᱟᱹᱛᱭᱟᱹᱣᱼᱟ ᱡᱟᱦᱟᱸ ᱫᱚ ᱟᱵᱚ ᱢᱮᱫ ᱛᱮ ᱡᱚᱠᱷᱚᱱ ᱵᱚᱱ ᱧᱮᱧᱮᱞᱟ ᱩᱱ ᱥᱚᱢᱚᱭ ᱜᱮᱵᱚ ᱯᱟᱹᱛᱭᱟᱹᱜᱼᱟ ᱡᱮ ᱥᱟᱹᱨᱤ ᱜᱮ ᱟᱸᱫᱷᱟ ᱯᱟᱹᱛᱭᱟᱹᱣ ᱦᱮᱱᱟᱜ ᱠᱟᱫᱟ ᱦᱮᱸ ᱵᱟᱝ᱾
ᱮᱠᱫᱚᱢ ᱮᱠᱫᱚᱢ
ᱮᱠᱫᱚᱢ ᱮᱠᱫᱚᱢ ᱟᱞᱟᱝᱟᱜ